ᱡᱚᱦᱟᱨ ᱜᱮ ᱜᱚᱝᱠᱮ᱾
ᱦᱮᱸ, ᱡᱚᱦᱟᱨ ᱜᱮ᱾
ᱦᱩᱸ, ᱪᱮᱫ ᱮᱢ ᱪᱮᱠᱟᱭ ᱫᱟ ᱛᱚᱵᱮ?
ᱱᱚᱜ-ᱚᱭ ᱫᱩᱲᱩᱵ ᱵᱟᱲᱟ ᱦᱩᱭ ᱠᱟᱱᱟ᱾ ᱟᱫᱚ ᱟᱢ ᱜᱮ ᱪᱮᱫ ᱠᱚᱢ ᱪᱤᱠᱟᱹᱭᱮᱫᱟ?
ᱤᱧ ᱦᱚᱸ ᱦᱚᱸᱜ-ᱚᱭ ᱫᱩᱲᱩᱵ ᱵᱟᱲᱟᱣ ᱠᱟᱹᱱᱟᱹᱧ ᱤᱧ ᱦᱚᱸ ᱾ ᱟᱞᱮ ᱥᱮᱫ ᱢᱟ ᱦᱟᱸᱜ ᱫᱟᱜ ᱠᱚ ᱧᱩᱨᱦᱩᱜ ᱠᱟᱱᱟ ᱛᱷᱚᱲᱟ ᱛᱷᱚᱲᱟ, ᱟᱫᱚ ᱥᱟᱰᱮ ᱵᱮᱱ ᱟᱸᱡᱚᱢᱮᱫ ᱠᱟᱱ ᱜᱮᱭᱟ?
ᱦᱚᱭ ᱦᱚᱭ, ᱥᱟᱰᱮ ᱠᱚᱦᱚᱸ ᱟᱸᱡᱚᱢᱚᱜ ᱠᱟᱱ ᱜᱮ᱾
ᱦᱩᱸ, ᱢᱟᱱᱮ ᱠᱤᱱ ᱚᱲᱟᱜ ᱠᱟᱱᱟ ᱵᱟᱝ ᱥᱟᱰᱮ ᱠᱟᱱ ᱜᱮᱭᱟ ᱮᱱᱛᱮ᱾
ᱦᱚᱭ ᱦᱚᱭ, ᱱᱚᱛᱮ ᱦᱚᱸ ᱫᱟᱜ ᱫᱚ ᱡᱚᱨᱚᱜ ᱠᱟᱱ ᱜᱮᱭᱟ᱾ ᱟᱫᱚ ᱪᱮᱫ ᱞᱮ ᱠᱚᱢ ᱠᱚᱢ ᱜᱮ ᱡᱚᱨᱚᱜ ᱠᱟᱱᱟ ᱵᱟᱹᱲᱛᱤ ᱵᱟᱝ-ᱟ᱾
ᱫᱟᱜ ᱞᱮᱠᱟᱡ ᱜᱮ ᱢᱚᱸᱡᱽ ᱧᱚᱜ ᱢᱟᱱᱮ ᱢᱚᱸᱡᱽ ᱛᱮ ᱦᱩᱲᱩ ᱠᱚ ᱨᱚᱦᱚᱭᱚᱜ-ᱟ᱾
ᱦᱳᱭ ᱦᱳᱭ, ᱢᱚᱸᱡᱽ ᱠᱚ ᱦᱩᱲᱩ ᱦᱚᱸ ᱦᱩᱭᱩᱜ-ᱟᱱ ᱟᱨ ᱫᱟᱜ ᱵᱮᱜᱚᱨ ᱵᱟᱝᱠᱷᱟᱱ ᱡᱚᱛᱚ ᱦᱩᱲᱩ ᱫᱚ ᱵᱟᱝ ᱦᱩᱭᱩᱜ-ᱟ ᱥᱮ᱾ ᱦᱳᱭ ᱾
ᱦᱩᱲᱩ ᱵᱟᱫᱽ ᱠᱟᱛᱮ ᱦᱚᱸ ᱢᱟᱱᱮ ᱟᱭᱢᱟ ᱚᱵᱩᱥᱛᱟ ᱨᱮ ᱫᱟᱜ ᱫᱚ ᱡᱟᱹᱨᱩᱲᱟ ᱵᱟᱝ ᱟᱨ
ᱦᱳᱭ ᱦᱳᱭ ᱦᱳᱭ, ᱦᱳᱲᱳ ᱵᱟᱝ ᱨᱮᱦᱚᱸ ᱱᱟᱜ ᱠᱷᱟᱱ ᱫᱟᱜ ᱛᱚ ᱡᱩᱨᱩᱲ ᱜᱮᱭᱟᱭ ᱟᱹᱰᱤ ᱠᱤᱪᱷᱩ ᱨᱮᱜᱮ᱾
ᱦᱮᱸ ᱾
ᱚ, ᱛᱚᱵᱮ ᱪᱮᱫ ᱞᱟᱝ ᱜᱚᱞᱯᱷᱚᱭᱟ? ᱪᱟᱥ ᱠᱟᱹᱢᱤ ᱫᱚ ᱪᱟᱞᱟᱜ ᱠᱟᱱᱟ ᱦᱚᱸ ᱢᱩᱪᱟᱹᱫ ᱫᱟᱠᱚ ᱟᱫᱚᱢ ᱦᱚᱲ ᱠᱚᱫᱚ᱾
ᱦᱳᱭ ᱦᱳᱭ᱾ ᱛᱟᱦᱚᱞᱮ ᱟᱫᱚ, ᱪᱮᱫ ᱠᱚᱢ ᱪᱤᱠᱟᱹ ᱵᱟᱲᱟᱭᱮᱫᱟ ᱚᱞᱚᱜ ᱦᱮᱸ ᱦᱮᱸ, ᱢᱟ ᱞᱟᱹᱭ ᱢᱮ?
ᱦᱩᱸ, ᱟᱞᱮ ᱦᱚᱸ ᱟᱨ ᱵᱟᱨ ᱯᱮ ᱫᱤᱱ ᱞᱟᱜᱟᱣ ᱞᱮᱭᱟ᱾
ᱟᱪᱪᱷᱟ᱾
ᱢᱩᱪᱟᱹᱫᱽ ᱞᱟᱹᱜᱤᱜ
ᱦᱳᱭ ᱾
ᱦᱮᱸ, ᱛᱚᱵᱮ ᱪᱮᱫ ᱞᱟᱝ ᱨᱮᱯᱮ ᱢᱮᱱᱟ?
ᱦᱳᱭ ᱾
ᱟᱪᱪᱷᱟ, ᱟᱯᱮ ᱥᱮᱫ ᱚᱱᱛᱮ ᱦᱩᱞ, ᱦᱩᱞ ᱢᱟᱦᱟᱸ ᱠᱚᱫᱚ ᱯᱮ ᱴᱷᱤᱠ ᱜᱮᱯᱮ ᱢᱟᱱᱟᱣ ᱠᱮᱫᱟ?
ᱚ, ᱦᱩᱞ ᱢᱟᱦᱟᱸ ᱠᱚᱫᱚ ᱵᱷᱟᱹᱜᱤ ᱜᱮ ᱢᱟᱱᱟᱣ ᱦᱩᱭᱩᱜ-ᱟ ᱱᱚᱣᱟ ᱠᱚᱨᱮ᱾ᱟᱫᱚ ᱦᱮᱸ, ᱟᱹᱛᱩ ᱨᱮᱫᱚ ᱵᱟᱝᱞᱮ ᱢᱟᱱᱟᱣᱟ ᱟᱫᱚ ᱡᱟᱦᱟᱸ ᱤᱭᱟᱹ ᱥᱟᱛ ᱱᱚᱢᱵᱚᱨ ᱯᱚᱧᱪᱟᱭᱮᱛ ᱢᱚᱫᱽᱫᱷᱮ ᱨᱮ ᱢᱤᱫᱴᱟᱝ ᱯᱤᱲ ᱡᱟᱦᱟᱸ ᱢᱮᱱᱟᱜ ᱛᱟᱵᱚᱱᱟ᱾ ᱚᱱᱠᱟ ᱯᱤᱲ ᱦᱤᱯᱤᱲ ᱠᱷᱚᱱ ᱠᱚ ᱢᱟᱱᱟᱣᱟ ᱱᱚᱣᱟ ᱥᱩᱨ ᱨᱮᱜᱮ, ᱚᱸᱰᱮ ᱜᱮ ᱪᱟᱞᱟᱣ ᱵᱟᱲᱟ ᱦᱩᱭᱩᱜ-ᱟ ᱟᱨᱠᱤ᱾
ᱟᱞᱮ ᱦᱚᱸ ᱤᱱᱠᱟᱹ ᱜᱮᱞᱮ ᱢᱟᱱᱟᱣ᱾ ᱢᱟᱱᱮ ᱚᱱᱛᱮ ᱢᱤᱫᱴᱮᱡ ᱛᱷᱚᱲᱟ ᱵᱟᱨᱭᱟ ᱯᱮᱭᱟ ᱴᱚᱞᱟ ᱢᱤᱫᱴᱷᱮᱡ ᱚᱱᱠᱟ᱾
ᱟᱪᱪᱷᱟ ᱟᱪᱪᱷᱟ ᱟᱪᱪᱷᱟ᱾
ᱚ, ᱵᱟᱨᱮᱭᱟ ᱯᱮᱭᱟᱹᱧ ᱞᱟᱹᱭᱟᱢ ᱠᱟᱱᱟ᱾ ᱚᱱᱟ ᱫᱚ ᱢᱟᱱᱮ ᱮᱠᱫᱚᱢ ᱞᱟᱹᱴᱩ ᱛᱮᱜᱮ ᱞᱮ ᱢᱟᱱᱟᱣᱟ᱾ ᱫᱟᱜ ᱟᱹᱰᱤ ᱞᱟᱹᱴᱩ ᱛᱮᱜᱮ᱾ ᱚᱱᱠᱟ ᱤᱭᱟᱹ ᱠᱚᱞᱮ ᱫᱚᱦᱚ ᱞᱮᱫᱟᱜ ᱛᱷᱚᱲᱟᱜ ᱠᱚᱢᱮᱰᱤ ᱞᱮᱠᱟ ᱵᱚᱞᱮ ᱞᱮ ᱫᱚᱦᱚ ᱞᱮᱫᱟ, ᱢᱟᱱᱮ ᱚᱱᱠᱟ ᱚᱠᱟ ᱞᱮᱠᱟ ᱠᱤᱱ ᱤᱭᱟᱹ ᱞᱮᱱᱟ ᱢᱮᱱᱛᱮ᱾
ᱦᱚᱭ ᱦᱳᱭ᱾
ᱮᱜ ᱾
ᱴᱷᱟᱶ ᱦᱤᱞᱚᱜ ᱚ ᱦᱮᱸ ᱫᱤᱥᱚᱢ ᱦᱚᱲ ᱴᱷᱮᱱ ᱩᱫᱩᱜ ᱥᱚᱫᱚᱨ ᱟᱨᱠᱤ ᱪᱮᱫ ᱞᱮᱠᱟ ᱪᱤᱫᱩᱜ? ᱠᱟᱹᱱᱩ ᱠᱤᱱ ᱞᱟᱹᱲᱦᱟᱹᱭ ᱞᱮᱱᱟ ᱦᱳᱭ᱾ ᱦᱳᱭ, ᱚᱠᱟ ᱞᱮᱠᱟᱛᱮ ᱦᱚᱲ ᱠᱤᱱ ᱡᱟᱣᱨᱟ ᱞᱮᱫ ᱠᱚᱣᱟ ᱦᱮᱸ?
ᱛᱷᱚᱲᱟ ᱠᱟᱹᱴᱤᱡ ᱢᱟᱪᱷᱟ ᱛᱮᱞᱮ ᱫᱮᱠᱷᱟᱣ, ᱫᱮᱠᱷᱟᱣᱟᱜ ᱠᱚᱣᱟ᱾
ᱟᱪᱪᱷᱟ ᱚᱱᱟ ᱢᱟ ᱟᱹᱰᱤ ᱱᱟᱯᱟᱭ ᱦᱩᱭᱱᱟ ᱛᱟᱦᱞᱮ᱾
ᱛᱚ ᱦᱟᱹᱡᱩᱜ ᱵᱚᱪᱷᱚᱨ ᱞᱟᱹᱜᱤᱫ ᱛᱚᱵᱮ ᱛᱷᱚᱲᱟ ᱡᱩᱫᱟᱹ ᱧᱚᱜ ᱞᱮ ᱫᱚᱠᱟᱱ ᱠᱟᱱᱟ ᱚᱱᱠᱟ᱾ ᱢᱟᱱᱮ, ᱚ ᱢᱟᱱᱮ ᱚᱱᱠᱟ ᱫᱟᱜ ᱫᱟᱭ ᱵᱟᱝ ᱢᱟᱱᱮ᱾ ᱛᱤᱨᱤᱥ ᱡᱩᱱ ᱥᱚᱢᱚᱭ ᱢᱟ ᱮᱛᱮᱡ ᱫᱟᱜ ᱥᱚᱢᱚᱭ ᱠᱟᱱᱟ ᱵᱟᱝ?
ᱦᱚᱭ ᱦᱳᱭ ᱫᱟᱜ ᱜᱮᱭᱟᱭ᱾
ᱱᱚᱜ-ᱚᱭ ᱱᱤᱭᱟᱹ ᱛᱟᱭᱚᱢ, ᱤᱭᱟᱹ ᱢᱟᱱᱮ ᱦᱟᱱᱠᱩ ᱦᱚᱸ ᱞᱟᱹᱲᱦᱟᱹᱭᱚᱜ ᱠᱚ ᱪᱟᱞᱟᱣ ᱞᱮᱱᱟ᱾ ᱦᱩᱸ ᱟᱫᱚ ᱫᱟᱜ ᱥᱚᱢᱚᱭ ᱤᱭᱟᱹ ᱛᱮ ᱢᱟᱱᱮ ᱚᱸᱜ ᱫᱟᱜ ᱚᱱᱟ᱾ ᱢᱟᱱᱮ ᱚᱱᱠᱟ ᱚᱸᱰᱮ ᱛᱟᱦᱮᱸ ᱵᱟᱲᱟ ᱠᱚ ᱰᱤᱥᱴᱟᱯ ᱠᱟᱱᱟ ᱵᱟᱝ, ᱫᱟᱜ ᱛᱮᱢ ᱞᱚᱦᱚᱫᱚᱜ-ᱟ᱾ ᱤᱱᱟᱹᱜ ᱡᱷᱟᱹᱞ ᱡᱷᱟᱹᱞ ᱠᱷᱚᱡ ᱦᱚᱲᱮ ᱦᱟᱹ ᱡᱚᱜ-ᱟ, ᱧᱮᱧᱮᱞ᱾ᱫᱟᱜ ᱞᱮᱠᱷᱟᱡ ᱫᱚ ᱚᱠᱟ ᱯᱮ ᱪᱟᱞᱟᱜ-ᱟ᱾ᱵᱟᱝ? ᱟᱫᱚ ᱚᱱᱟ ᱛᱮᱞᱮᱜ ᱵᱚᱞᱮ ᱚᱲᱟᱜ ᱞᱮ ᱵᱮᱱᱟᱣᱟ ᱟᱞᱮ, ᱟᱞᱮ ᱜᱩᱱᱟᱹᱧ ᱠᱟᱱᱟ᱾ ᱦᱟᱱᱮ ᱚᱲᱟᱜ ᱢᱮᱱᱟᱜ ᱨᱮᱦᱚᱸ‌ᱢᱟᱱᱮ ᱚᱱᱟ ᱫᱚ ᱡᱮ ᱦᱚᱸ ᱢᱮᱞᱟ ᱵᱚᱱ ᱤᱭᱟᱹ ᱵᱟᱝ ᱚᱱᱟ ᱢᱮᱞᱟ ᱞᱮᱠᱟ ᱫᱚ ᱵᱟᱝ ᱦᱩᱭᱩᱜ-ᱟ᱾ ᱵᱟᱝ ᱢᱟᱱᱮ ᱜᱩᱱᱟᱹᱱᱟᱢ ᱱᱤᱭᱟᱹ ᱵᱚᱪᱷᱚᱨᱤᱧ ᱦᱩᱭ ᱪᱩᱭᱟ ᱢᱮᱞᱟ᱾ ᱦᱟᱹᱡᱩᱜ ᱵᱚᱪᱷᱚᱨ ᱵᱟᱹᱧ ᱦᱩᱭ ᱪᱚᱭᱟ, ᱚᱱᱟ ᱫᱚ ᱚᱱᱠᱟ ᱫᱚ ᱵᱟᱝ ᱠᱟᱱᱟ ᱵᱟᱝ ᱮᱠᱫᱚᱢ ᱢᱟᱱᱮ ᱵᱚᱪᱷᱚᱨ ᱵᱚᱪᱷᱚᱨ ᱜᱮ ᱦᱩᱭᱩᱜ-ᱟ᱾ ᱵᱟᱝ?
ᱦᱳᱭ ᱟᱨ ᱢᱮᱞᱟ ᱫᱚ ᱚᱱᱠᱟ ᱫᱚ ᱵᱟᱝ ᱴᱷᱤᱠᱟ ᱥᱤᱫᱩ ᱠᱟᱹᱱᱩ ᱤᱭᱟᱹ ᱨᱮᱫᱚ ᱚᱱᱟ ᱾ ᱛᱤᱨᱤᱥᱮ ᱡᱩᱱ ᱱᱚᱶᱟ ᱦᱩᱞ ᱢᱟᱦᱟᱸ ᱦᱤᱞᱳᱜ ᱫᱚ ᱟᱱ ᱠᱷᱟᱱ ᱾
ᱛᱚ ᱢᱮᱞᱟ ᱫᱚ ᱦᱟᱸᱜ ᱵᱟᱞᱮ ᱦᱩᱭ ᱪᱚᱭᱟ ᱟᱞᱮ ᱫᱚ, ᱚᱱᱠᱟ ᱯᱟᱸᱪᱴᱟ ᱜᱟᱱ ᱨᱮᱜᱮ ᱞᱮ ᱢᱩᱪᱟᱹᱫᱟ ᱾
ᱡᱟᱦᱟᱸ ᱞᱮᱠᱟ ᱱᱟᱴᱚᱠ ᱥᱮ ᱰᱟᱨᱢᱟ ᱯᱮ ᱠᱚᱨᱟᱣ ᱞᱮᱫ-ᱟ᱾ᱚᱱᱟ ᱫᱚ ᱟᱹᱰᱤ ᱡᱚᱼᱼ ᱛᱟᱷᱨᱯᱚᱨᱮ ᱤᱭᱟᱹ ᱟᱹᱰᱤ ᱵᱷᱟᱜᱮ ᱜᱮ ᱦᱩᱭ ᱠᱟᱱᱟ ᱾ ᱦᱮᱸ ᱚᱱᱠᱟ ᱜᱮ ᱠᱚᱨᱟᱣ ᱞᱮᱱᱠᱷᱟᱱ ᱱᱟᱯᱟᱭᱚᱜ-ᱟ᱾ ᱪᱮᱫᱟᱜ ᱥᱮ ᱩᱱ ᱦᱤᱞᱳᱜ ᱫᱚ ᱪᱮ ᱮᱱᱮᱡ ᱥᱮᱨᱮᱧ ᱫᱤᱱ ᱦᱚᱸ ᱵᱟᱝ ᱠᱟᱱ ᱛᱟᱵᱚᱱᱟ ᱟᱨ ᱾ ᱟᱫᱚ ᱵᱟᱝ ᱠᱚᱨᱟᱣ ᱞᱮᱱᱠᱷᱟᱱ ᱜᱮ ᱵᱷᱟᱹᱜᱮᱜ᱾
ᱦᱳᱭ ᱚᱱᱟ ᱢᱮᱞᱟ ᱠᱚ ᱵᱟᱝ ᱛᱟᱦᱮᱱᱟ᱾ ᱢᱤᱫ ᱵᱟᱨ ᱫᱚᱠᱟᱱ ᱠᱚ ᱛᱟᱦᱮᱱ ᱜᱮᱭᱟ ᱾ ᱟᱨᱚ ᱚᱱᱠᱟ ᱪᱮᱫ ᱠᱚᱪᱚᱝ ᱢᱟᱱᱮ ᱚᱱᱠᱟ ᱟᱵᱚ ᱤᱭᱟᱹ ᱠᱚ ᱚᱱᱠᱟ ᱠᱤᱛᱟᱹᱵᱽ ᱠᱚ ᱪᱮᱫ ᱠᱚᱪᱚᱝ ᱠᱚ ᱟᱹᱠᱷᱨᱤᱧᱟ᱾ ᱚᱞ ᱪᱤᱠᱤ ᱠᱤᱛᱟᱹᱵᱽ ᱯᱟᱹᱧᱪᱤ ᱯᱟᱲᱦᱟᱸᱴ ᱾ ᱪᱮᱫ ᱠᱚᱪᱚᱝ ᱢᱚᱱᱮ ᱚᱱᱠᱟᱜᱮ ᱾
ᱟᱪᱪᱷᱟ ᱟᱪᱪᱷᱟ᱾ ᱛᱟᱦᱚᱞᱮ ᱜᱚᱝᱠᱮ ᱫᱚ ᱚᱱᱟ ᱫᱷᱟᱨᱮ ᱡᱮ ᱦᱚᱜ-ᱚᱸᱭ ᱚᱞ ᱪᱤᱠᱤ ᱪᱮᱫ ᱞᱮᱠᱟ ᱥᱮᱱᱚᱜ ᱠᱟᱱᱟ ᱚᱞᱚᱜ? ᱯᱟᱲᱦᱟᱣ ᱚᱱᱟ ᱫᱷᱟᱨᱮ᱾
ᱚᱞᱪᱤᱠᱤ ᱫᱚ ᱦᱚᱸ ᱴᱷᱤᱠ ᱜᱮ ᱪᱟᱞᱟᱜ ᱠᱟᱱᱟ, ᱪᱟᱠᱟ ᱪᱟᱠᱟ ᱾ ᱛᱮ ᱫᱚ ᱟᱹᱞᱤᱧ ᱛᱷᱚᱲᱟ ᱥᱟᱭᱤᱴ ᱨᱮ ᱢᱮᱱᱟᱜ ᱞᱤᱧᱟᱹ ᱵᱟᱝ ᱟᱫᱚ ᱚᱱᱟ ᱤᱭᱟᱹᱛᱮ᱾ ᱟᱹᱞᱤᱧ ᱫᱚ ᱦᱟᱸᱜ ᱟᱹᱣᱨᱤ, ᱟᱹᱣᱨᱤ ᱞᱤᱧ ᱪᱤᱫᱟ ᱚᱞ ᱪᱤᱠᱤ ᱫᱚ ᱦᱮᱸᱜ᱾ ᱮᱴᱟᱜ ᱡᱟᱹᱛ ᱱᱟᱠᱷᱟ ᱧᱚᱜ ᱨᱮ ᱢᱮᱱᱟᱜ ᱞᱤᱧᱟᱹ᱾
ᱟ ᱦᱟᱸ ᱟᱪᱪᱷᱟ, ᱢᱟᱱᱮ ᱤᱥᱠᱩᱞ ᱠᱚᱞᱮᱡᱽ ᱨᱮ ᱵᱤᱫᱫᱟᱹᱜᱟᱲ ᱠᱚᱨᱮ ᱡᱟᱦᱟᱸ᱾ ᱚᱱᱠᱟ ᱪᱮᱫ ᱞᱮᱠᱟ ᱪᱟᱹᱞᱩ, ᱢᱟᱱᱮ ᱪᱟᱹᱞᱩ ᱛᱚ ᱢᱮᱱᱟᱜ ᱜᱮᱭᱟ?
ᱟᱪᱪᱷᱟ ᱢᱤᱫᱴᱮᱱ ᱞᱤᱧ ᱠᱩᱞᱤ ᱵᱮᱱᱟ ᱦᱮᱸ ᱢᱟᱱᱮ ᱦᱚᱜᱼᱚᱭ ᱡᱮ ᱦᱩᱞ ᱢᱟᱦᱟ ᱠᱚᱨᱮ ᱡᱮ ᱦᱚᱜ-ᱚᱭ ᱱᱟᱭᱤᱴ ᱯᱨᱳᱜᱨᱟᱢ ᱠᱚ ᱫᱚᱦᱚᱭᱮᱜ ᱠᱟᱱᱟ ᱵᱟᱝ?
ᱦᱮᱸ ᱦᱮᱸ ᱾
ᱚᱱᱟ ᱫᱚ ᱟᱵᱮᱱ-ᱟᱵᱮᱱ ᱥᱮᱫ ᱞᱮᱠᱟᱛᱮ ᱨᱚᱲ ᱵᱮᱱ ᱪᱮᱫ ᱞᱮᱠᱟ ᱵᱷᱟᱜᱤ
ᱟᱪᱪᱷᱟ ᱾ ᱟᱫᱚ ᱯᱨᱳᱜᱨᱟᱢ ᱫᱚᱦᱚ ᱫᱚᱛᱚ ᱦᱚᱜᱼᱚᱭ ᱡᱟᱦᱟᱸ ᱥᱮᱨᱮᱧ ᱪᱤᱠᱟᱹᱨᱤᱭᱟᱹ ᱠᱚ ᱥᱮ ᱤᱭᱟᱹ ᱠᱚ ᱟᱹᱜᱩᱭᱮᱫ ᱠᱚᱣᱟ ᱮᱱᱮᱡ ᱥᱮᱨᱮᱧ ᱠᱚ ᱱᱚᱣᱟ ᱫᱚ ᱢᱤᱫ ᱯᱚᱠᱠᱷᱮ ᱧᱮᱞ ᱞᱮᱱ ᱠᱷᱟᱱ ᱵᱟᱹᱲᱤᱡ ᱦᱚᱸ ᱠᱟᱱᱟ ᱪᱮᱫᱟᱜ ᱥᱮ ᱦᱩᱞ ᱢᱟᱦ ᱟᱹᱜᱩ ᱠᱟᱛᱮᱫ ᱟᱵᱚ ᱦᱩᱞ ᱨᱮᱱᱟᱜ ᱠᱟᱛᱷᱟ ᱜᱮ ᱵᱟᱝᱠᱚ ᱞᱟᱹᱭᱟ, ᱦᱩᱞ ᱨᱮᱱᱟᱜ ᱥᱮᱨᱮᱧ ᱦᱚᱸ ᱵᱟᱝᱠᱚ ᱥᱮᱨᱮᱧᱟ ᱾ ᱟᱫᱚ ᱮᱴᱟᱜ ᱠᱤᱪᱷᱩ ᱠᱚ ᱥᱮᱨᱮᱧᱟ ᱱᱚᱣᱟ ᱫᱚ ᱱᱟᱜ ᱠᱷᱟᱱ ᱵᱷᱟᱜᱮ ᱫᱚ ᱟᱹᱞᱤᱧᱟᱜ ᱢᱚᱱᱮ ᱛᱮᱫᱚ ᱵᱟᱝ ᱞᱤᱧ ᱢᱚᱱᱮᱭᱟ ᱾
ᱢᱟᱱᱮ ᱟᱹᱞᱤᱧ ᱦᱚᱸ ᱢᱟᱱᱮ ᱵᱷᱟᱹᱜᱤ ᱫᱚ ᱵᱟᱹᱞᱤᱧ ᱢᱮᱱᱟ ᱾ ᱜᱮ ᱚᱸᱰᱮ, ᱢᱟᱱᱮ ᱥᱚᱢᱟᱡᱽ ᱨᱮᱱᱟᱜ ᱤᱭᱟᱹ ᱠᱟᱱᱟ ᱵᱟᱝ, ᱟᱨ ᱚᱱᱠᱟ ᱟᱹᱣᱲᱤ ᱜᱮᱠᱚ ᱦᱩᱭ ᱦᱚᱪᱚᱭᱟ ᱾
ᱦᱳᱭ, ᱦᱳᱭ ᱾
ᱠᱷᱟᱹᱞᱤ ᱢᱟᱱᱮ ᱧᱮᱞ ᱠᱚᱣᱟᱞᱤᱧ ᱵᱚᱠᱥ ᱠᱚᱦᱚᱸ ᱚᱱᱟ ᱛᱩᱢᱫᱟᱜ ᱴᱟᱢᱟᱠ ᱛᱮᱦᱚᱸ ᱵᱟᱠᱚ ᱮᱱᱮᱡᱚᱜᱼᱟ ᱾ ᱰᱤᱡᱮ ᱠᱚ ᱵᱟᱡᱟᱣᱟ ᱟᱨᱠᱚ ᱫᱚᱱ ᱵᱟᱲᱟᱭᱟ ᱾ ᱛᱚ ᱱᱚᱣᱟ ᱫᱚ ᱢᱟᱱᱮ ᱮᱴᱟᱜ ᱡᱟᱹᱛ ᱠᱚ ᱮᱱᱮᱡᱚᱜᱼᱟ, ᱚᱱᱠᱟ ᱫᱚ ᱵᱟᱝ?
ᱦᱳᱭ ᱦᱳᱭ ᱟᱫᱚ ᱧᱮᱞ ᱵᱤᱱ ᱱᱟᱜ ᱠᱷᱟᱱ ᱱᱟᱜᱟᱢ ᱨᱮᱱᱟᱜ ᱡᱤᱱᱤᱥ ᱠᱟᱱᱟ ᱱᱟᱜᱟᱢ ᱵᱚᱱ ᱛᱷᱩᱛᱤ ᱞᱮᱠᱷᱟᱱ ᱱᱟᱯ ᱯᱟᱭ ᱠᱚᱼᱟ ᱚᱱᱟ ᱠᱚ ᱫᱤᱱ ᱨᱮᱫᱚ ᱾ ᱟᱫᱚ ᱚᱱᱟ ᱡᱟᱭᱜᱟ ᱨᱮ ᱡᱩᱫᱤ ᱟᱵᱚ ᱚᱱᱮ ᱪᱷᱟᱯᱨᱤ ᱚᱨᱜᱮᱥᱴᱟᱨ ᱥᱮ ᱮᱱᱮᱡ ᱥᱮᱨᱮᱧ ᱵᱚᱱ ᱟᱹᱜᱩᱭᱟ ᱚᱱᱟ ᱠᱤ ᱱᱟ ᱯᱟᱭᱚᱜ-ᱟ
ᱚᱱᱟ ᱠᱚᱫᱚ ᱱᱟᱯᱟᱭ ᱫᱚ ᱵᱟᱝ ᱦᱩᱭᱩᱜ ᱠᱟᱱᱟ, ᱢᱟᱱᱮ ᱚᱱᱠᱟᱱᱤᱡ ᱜᱮ ᱦᱟᱸᱜ ᱢᱟᱱᱮ ᱵᱟᱹᱭ ᱵᱟᱹᱭ ᱛᱮ ᱥᱚᱢᱟᱡᱽ ᱠᱚ ᱤᱭᱟᱹᱭᱟ ᱵᱟᱝ?
ᱦᱳᱭ ᱞᱚᱴᱚᱢ ᱤᱫᱤᱜ ᱠᱟᱱᱟ ᱛᱟᱨᱯᱚᱨᱮ ᱡᱟᱦᱟᱸ ᱢᱟᱱᱮ ᱡᱟᱦᱟᱸ ᱫᱤᱱ ᱨᱮᱱᱟᱜ ᱠᱟᱛᱷᱟ ᱚᱱᱟ ᱫᱤᱱ ᱨᱮᱱᱟᱜ ᱠᱟᱛᱷᱟ ᱜᱮ ᱡᱩᱫᱤ ᱡᱩᱫᱤ ᱵᱟᱵᱚᱱ ᱵᱟᱲᱟᱭ ᱞᱮᱜᱼᱟ ᱥᱤᱫᱩ ᱠᱟᱱᱩ ᱵᱟᱨᱮ ᱛᱮ ᱟᱵᱚ ᱡᱩᱫᱤ ᱵᱟᱵᱚᱱ ᱵᱟᱲᱟᱭ ᱞᱮᱜ ᱪᱮᱫᱟᱜ ᱠᱚ ᱦᱩᱞ ᱞᱮᱜᱼᱟ ᱥᱤᱫᱩ ᱠᱟᱹᱱᱩ?
ᱧᱮᱞᱟ ᱦᱮᱸ ᱥᱤᱫᱩ ᱠᱟᱹᱱᱩ ᱢᱮᱞᱟ ᱨᱮᱠᱚ ᱪᱟᱞᱟᱜᱼᱟ ᱟᱹᱰᱤ ᱡᱟᱹᱥᱛᱤ ᱠᱩᱲᱤ ᱠᱚᱲᱟ ᱜᱮ ᱦᱟᱸᱜ᱾ ᱟᱨ ᱦᱟᱸᱰᱮ ᱫᱚ ᱚᱱᱟ ᱢᱤᱴᱤᱱ ᱠᱚᱫᱚ ᱥᱮ ᱪᱮᱫ ᱠᱚᱫᱚᱭ ᱟᱸᱡᱚᱢ ᱫᱟᱥᱮ ᱵᱟᱝ ᱮᱭ ᱢᱩᱨᱛᱤ ᱢᱩᱨᱛᱤ ᱥᱟᱶ ᱜᱮ ᱦᱟᱸᱜ ᱯᱷᱳᱴᱳᱭ ᱱᱟ ᱢᱤᱫᱴᱮᱡ ᱵᱟᱨᱭᱟ᱾ ᱚᱱᱟ -ᱚᱱᱟ ᱥᱴᱳᱨᱤ ᱢᱟᱨᱟᱣᱟ᱾ ᱟᱨ ᱛᱟᱭᱚᱢ ᱛᱮ ᱩᱱᱠᱩ ᱫᱚ ᱚᱠᱟ ᱥᱮᱫ ᱠᱚ ᱪᱟᱞᱟᱜ ᱠᱟᱱᱟ ᱞᱟᱹᱰᱩ ᱠᱚ ᱠᱚ ᱡᱚᱢ ᱵᱟᱲᱟᱭᱟ᱾ ᱫᱟᱸᱬᱟ ᱵᱟᱲᱟᱭᱟᱠᱚ, ᱮᱴᱟᱜ ᱮᱴᱟᱜ ᱠᱚ ᱵᱟᱲᱟᱭᱟ ᱚᱱᱟ ᱢᱤᱴᱤᱱ ᱠᱚ ᱪᱮᱫ ᱠᱚ ᱩᱱᱠᱩ ᱜᱮ ᱦᱟᱸᱜ ᱮᱢ ᱠᱩᱞᱤ ᱞᱮᱠᱷᱟᱡ ᱢᱟ ᱱᱮᱥ ᱥᱤᱫᱩ ᱠᱟᱹᱱᱩ ᱛᱤᱱᱟᱹᱜ ᱤᱭᱟᱹ ᱨᱮᱠᱤᱱ ᱡᱚᱱᱢᱚ ᱞᱮᱱᱟ ᱢᱟᱱᱮ ᱪᱮᱫ ᱦᱚᱸ ᱵᱟᱭ ᱞᱟᱹᱭ ᱫᱟᱲᱤᱜᱼᱟ᱾ ᱢᱟᱱᱮ ᱚᱱᱟ ᱤᱭᱟᱹ ᱠᱟᱛᱷᱟ ᱠᱚ ᱟᱸᱡᱚᱢ ᱥᱮᱫ ᱫᱚ ᱵᱟᱠᱚ ᱜᱚᱴᱟᱭᱟ ᱵᱟᱝ? ᱥᱮᱱ ᱠᱟᱛᱮ ᱮᱴᱟᱜ ᱮᱴᱟᱜ ᱫᱟᱸᱬᱟ᱾
ᱦᱚᱜ-ᱚᱭ ᱟᱫᱚ ᱜᱚᱢᱠᱮ ᱟᱨᱚ ᱢᱤᱫᱴᱟᱝ ᱠᱟᱛᱷᱟᱧ ᱠᱩᱞᱤᱭᱮᱫ ᱵᱤᱱᱟ ᱦᱚᱸᱜᱼᱚᱭ ᱡᱮ ᱜᱩᱨ ᱟᱠᱟᱱ ᱦᱚᱲ ᱠᱚ ᱟᱨ ᱡᱮᱢᱚᱱ ᱢᱟᱱᱟᱣ ᱵᱟᱛᱟᱣᱮᱫ ᱛᱟᱠᱚᱣᱟ ᱡᱟᱱᱟᱢ ᱢᱟᱦᱟ ᱥᱮ ᱮᱸᱜ ᱤᱭᱟᱹ ᱜᱩᱨ ᱢᱟᱦᱟ ᱟᱫᱚ ᱚᱱᱛᱮ ᱫᱚ᱾ ᱡᱟᱦᱟᱸ ᱢᱟᱞᱟ ᱵᱚᱱ ᱟᱨᱟᱣ ᱟᱠᱚᱣᱟ, ᱚᱱᱛᱮ ᱫᱚ ᱪᱮᱫ ᱞᱮᱠᱟᱱ ᱢᱟᱞᱟ ᱵᱚᱱ ᱟᱨᱟᱣᱟ ᱠᱚᱣᱟ ᱨᱚᱝᱜᱤᱱ ᱥᱮ ᱯᱳᱸᱲᱟᱜ᱾ ᱥᱮ ᱪᱮᱫ ᱞᱮᱠᱟᱱᱟᱜ᱾
ᱢᱟᱱᱮ ᱚᱱᱠᱟ᱾ ᱨᱚᱝᱜᱤᱱᱟᱜ ᱫᱚ ᱯᱟᱥᱮᱫ ᱵᱟᱠᱚ ᱤᱭᱟᱹᱣ ᱟᱠᱚᱣᱟ ᱯᱩᱸᱴᱟᱜ ᱜᱤ᱾
ᱚ ᱦᱳᱭ ᱦᱳᱭ᱾
ᱯᱳᱸᱴᱟᱜ ᱜᱮ ᱡᱟᱹᱨᱩᱲᱟ ᱮᱱᱛᱮᱫ ᱵᱟᱝ, ᱩᱱᱠᱩ ᱢᱟ ᱮᱱᱛᱮᱫ ᱠᱚ ᱵᱚᱸᱜᱟ ᱛᱚᱞᱟᱭᱮᱱᱟ ᱵᱟᱝ᱾
ᱦᱳᱭ ᱦᱳᱭ ᱚᱱᱟ ᱢᱟ ᱡᱚᱛᱷᱟᱛ ᱠᱟᱛᱷᱟ ᱠᱟᱱᱟ ᱤᱧᱦᱚᱸ ᱡᱚᱛᱚ ᱜᱮ ᱜᱷᱩᱲᱤ ᱧᱮᱞ ᱟᱹᱜᱩ ᱦᱩᱭ ᱠᱟᱱᱟ ᱟᱨ ᱱᱤᱛᱚᱜ ᱦᱚᱸ ᱡᱟᱦᱟᱸ ᱠᱚᱨᱟᱣ ᱤᱫᱤᱜ ᱠᱟᱱᱟ ᱟᱞᱮ ᱫᱚ ᱱᱟᱜ ᱠᱷᱟᱱ ᱯᱳᱸᱴᱟᱜ ᱜᱮᱞᱮ ᱵᱮᱵᱚᱦᱟᱨᱟᱜ-ᱟ ᱟᱨ ᱡᱩᱫᱤ ᱡᱟᱦᱟᱸᱭ ᱜᱮ ᱨᱚᱸᱜᱤᱱᱟᱜ ᱠᱚ ᱟᱫᱤᱭᱟ ᱚᱱᱟ ᱫᱚᱞᱮ ᱢᱟᱱᱟ ᱠᱚᱣᱟ᱾
ᱡᱟᱭᱜᱟ ᱡᱟᱭᱜᱟ ᱛᱮᱫᱚ ᱦᱟᱸᱜ ᱠᱚ ᱵᱮᱵᱚᱦᱟᱨ ᱫᱟ ᱦᱮᱸ, ᱢᱟᱱᱮ ᱚᱱᱠᱟ ᱯᱷᱳᱴᱳ ᱠᱚᱨᱮ ᱞᱤᱧ ᱧᱮᱞ ᱵᱟᱲᱟᱭᱟ᱾
ᱦᱳᱭ᱾
ᱟᱫᱚ ᱢᱟᱱᱮ ᱪᱮᱫ ᱢᱮᱱᱟᱜ ᱛᱮ ᱚᱱᱟ ᱠᱚᱨᱮᱱ ᱚᱞ ᱯᱟᱲᱦᱟᱜ ᱦᱚᱲ ᱦᱚᱸᱛᱚ ᱢᱮᱱᱟᱜ ᱠᱚᱜᱮᱭᱟ᱾
ᱦᱳᱭ ᱦᱳᱭ᱾
ᱦᱳᱭ ᱡᱩᱫᱤ᱾ ᱢᱟᱱᱮ ᱵᱟᱹᱠᱤ ᱦᱚᱲ ᱢᱟ ᱵᱟᱭ ᱚᱞ ᱯᱟᱲᱦᱟᱣ ᱟᱠᱟᱫ ᱛᱮ ᱟᱪᱪᱷᱟ ᱵᱟᱭ ᱵᱟᱰᱟᱭ ᱚᱞ ᱯᱟᱲᱦᱟᱣᱤᱡ ᱦᱚᱲ ᱦᱚᱸ ᱡᱩᱫᱤ ᱵᱟᱭ ᱢᱮᱱ ᱠᱷᱟᱡ
ᱦᱚᱸ ᱦᱚᱸ᱾
ᱢᱟᱱᱮ, ᱡᱟᱸᱦᱟᱱᱟᱜ ᱡᱟᱭᱜᱟ ᱨᱮᱜᱮ᱾ ᱵᱷᱩᱞ ᱦᱩᱭᱩᱜ ᱫᱚ ᱢᱟᱱᱮ ᱚᱞ ᱯᱟᱲᱦᱟᱣ ᱦᱚᱲ ᱜᱮᱢ ᱧᱮᱞ ᱧᱟᱢᱮᱭᱟ ᱵᱟᱝ᱾
ᱦᱚᱸ ᱦᱳᱭ᱾
ᱦᱩᱸ᱾ ᱟᱱᱟ ᱠᱚᱦᱚᱸ ᱢᱟᱱᱮ ᱵᱟᱝ ᱢᱟᱱᱟᱣ ᱛᱮᱦᱚᱸ ᱵᱟᱝ ᱦᱩᱭᱩᱜ-ᱟ ᱵᱟᱝ ᱵᱟᱠᱷᱟᱡ ᱦᱚᱸᱜ-ᱚᱭ ᱡᱮ ᱟᱵᱩ ᱢᱟ ᱟᱪᱪᱷᱟ ᱵᱚᱱ ᱵᱟᱰᱟᱭ ᱜᱮ ᱢᱟᱱᱮ ᱱᱤᱱᱟᱹᱜ ᱛᱟᱹᱨᱤᱠᱷ ᱱᱚᱣᱟ ᱛᱟᱦᱮᱸ ᱠᱟᱱᱟ᱾ ᱟᱵᱩ ᱠᱚᱨᱮᱱ ᱜᱤᱫᱽᱨᱟᱹ ᱢᱟ ᱦᱟᱸᱜ ᱠᱚ ᱦᱤᱲᱤᱧᱟ ᱵᱟᱝ ᱵᱟᱹᱭ ᱵᱟᱹᱭ ᱛᱮ ᱟᱫᱚᱜ-ᱟ ᱵᱟᱠᱷᱟᱡ, ᱢᱟᱱᱮ ᱵᱟᱝ ᱢᱟᱱᱟᱣ ᱵᱟᱲᱟᱭ ᱠᱷᱟᱡ ᱵᱚᱪᱷᱚᱨ ᱵᱚᱪᱷᱚᱨ᱾
ᱦᱳᱭ, ᱦᱤᱲᱤᱧ ᱛᱮᱠᱚ ᱦᱤᱲᱤᱧ ᱥᱟᱹᱨᱤᱭᱟ ᱚᱱᱟ ᱫᱚ᱾
ᱢᱟᱱᱟᱣ ᱫᱚ ᱮᱠᱟᱞᱜᱮ ᱞᱟᱹᱠᱛᱤᱭᱟ ᱟᱹᱞᱤᱧᱟᱜ ᱢᱚᱱᱮ ᱛᱮᱫᱚᱭ ᱞᱟᱹᱭᱟ ᱮᱠᱟᱞ ᱜᱮ ᱞᱟᱹᱠᱛᱤᱭᱟ ᱟᱨ ᱡᱟᱦᱟᱸᱭ ᱠᱚ ᱵᱟᱝᱠᱚ ᱵᱟᱲᱟᱭᱟ ᱩᱱᱠᱩ ᱫᱚ ᱞᱟᱹᱭ ᱟᱠᱚ ᱦᱩᱭᱩᱜ-ᱟ ᱡᱮ ᱱᱚᱣᱟ ᱛᱮ ᱱᱚ ᱛᱤᱨᱤᱥ ᱯᱮ ᱡᱩᱱ ᱠᱟᱱᱟ ᱱᱚᱣᱟ ᱫᱚ ᱦᱩᱞ ᱢᱟᱦᱟ ᱢᱮᱱᱛᱮ ᱵᱚᱱ ᱢᱟᱱᱟᱣ ᱮᱫᱟ᱾ ᱥᱤᱫᱩ ᱠᱟᱹᱱᱩ ᱪᱮᱫᱟᱜ ᱠᱤᱱ ᱞᱟᱹᱲᱦᱟᱹᱭ ᱞᱮᱫ ᱟᱨ ᱱᱚᱣᱟ ᱦᱩᱞ ᱢᱟᱦᱟᱨ ᱨᱮ ᱥᱮᱞᱮᱫ ᱪᱮᱫᱟᱜ ᱞᱟᱹᱠᱛᱤᱜ ᱠᱟᱱ ᱛᱟᱵᱚᱱᱟ᱾ ᱟᱵᱚ ᱦᱚᱸᱜ-ᱚᱭ ᱡᱟᱦᱟᱸ ᱠᱚ ᱮᱴᱠᱮᱴ ᱦᱳᱭ ᱦᱳᱭ᱾ ᱦᱳᱭᱺ ᱟᱨ ᱛᱤᱱᱟᱹᱜ ᱡᱟᱠ ᱡᱚᱢᱚᱠ ᱦᱩᱭᱩᱜᱳᱜ-ᱟ ᱦᱚᱲ ᱦᱚᱸ ᱠᱟᱹᱴᱤᱡ ᱪᱟᱞᱟᱣ ᱵᱩᱡᱷᱟᱹᱣ᱾ ᱠᱚᱣᱟᱜ ᱟᱨ ᱡᱩᱫᱤ ᱦᱚᱜ-ᱚᱭ᱾ ᱚᱱᱟ ᱵᱟᱨᱮᱛᱮ ᱠᱤᱪᱷᱩ ᱠᱟᱛᱷᱟ ᱜᱮᱵᱚᱱ ᱨᱚᱲ ᱠᱮᱭᱟ᱾ ᱡᱟᱦᱟᱸ ᱠᱚ ᱦᱟᱨᱟᱜ ᱢᱟᱹᱭ ᱵᱟᱹᱵᱩ ᱛᱟᱠᱚ ᱩᱱᱠᱩ ᱦᱚᱸᱠᱚ ᱟᱸᱡᱚᱢ ᱥᱮᱬᱟ ᱠᱮᱭᱟ, ᱟᱨ ᱡᱟᱦᱟᱸ ᱡᱟᱦᱟᱸᱭ ᱵᱚᱭᱚᱥ ᱠᱚ ᱢᱮᱱᱟᱜ ᱠᱚᱛᱟ ᱵᱚᱱᱟ ᱩᱱᱠᱩ ᱦᱚᱸ ᱠᱟᱹᱴᱤᱡ᱾ ᱟᱸᱡᱚᱢ ᱠᱟᱛᱮᱜ ᱨᱟᱹᱥᱠᱟᱹ ᱠᱚ ᱵᱩᱡᱷᱟᱹᱣ ᱠᱮᱭᱟ ᱟᱨ ᱜᱚᱲᱚ ᱠᱚ ᱮᱢ ᱠᱮᱵᱚᱱᱟ᱾
ᱦᱮᱸ ᱚᱱᱠᱟ ᱠᱟᱱ ᱜᱮᱭᱟ᱾
ᱩ ᱦᱳᱭ᱾
ᱛᱚᱵᱮ ᱟᱯᱮᱥᱮᱫ ᱫᱚ ᱚᱱᱠᱟ ᱛᱤᱱᱟᱹᱜ ᱴᱟᱯᱮ ᱢᱩᱪᱟᱹᱫᱟ ᱛᱤᱱᱟᱹᱜ ᱥᱚᱢᱚᱭ ᱯᱮ ᱢᱩᱪᱟᱹᱛᱟ᱾
ᱢᱩᱪᱟᱹᱫ ᱫᱚᱼᱼᱼ ᱦᱳᱭ ᱧᱤᱫᱟᱹ ᱢᱩᱪᱟᱹᱫᱚᱜ ᱮᱠᱟᱞᱛᱮ ᱱᱚᱜᱼᱚᱭ ᱡᱮ ᱫᱚᱥᱴᱟ ᱱᱚᱴᱟ ᱫᱚᱥᱴᱟ᱾ ᱟ ᱠᱷᱚᱱ ᱟᱨᱟᱢᱵᱷᱚᱜᱼᱟ ᱟᱨ ᱱᱚᱴᱟ ᱫᱚᱥᱴᱟ ᱠᱷᱚᱱ ᱱᱟᱭᱠᱮᱼᱼ ᱱᱟᱭᱠᱮ ᱵᱟᱵᱟ ᱫᱤᱨᱤᱜᱼᱟ ᱡᱟᱜᱮ ᱵᱚᱸᱜᱟ ᱵᱩᱨᱩ ᱦᱩᱭᱳ ᱮᱱᱟ ᱛᱟᱨᱯᱚᱨᱮ ᱼᱼᱼ ᱡᱟᱦᱟᱸ ᱜᱮ ᱯᱳᱥᱟᱠ ᱠᱚ ᱮᱢ ᱦᱩᱭᱱᱟ ᱛᱟᱨᱯᱚᱨᱮᱼᱼ ᱤᱱᱟᱹ ᱯᱚᱨᱮ ᱟᱫᱚ ᱚᱱᱟᱼᱼᱼᱼ ᱞᱮᱠᱪᱟᱨ ᱟᱨᱟᱢᱵᱷᱚᱜᱼᱟ ᱢᱟᱱᱮ ᱥᱤᱫᱩ ᱠᱟᱹᱱᱦᱩ ᱵᱟᱨᱮᱛᱮ ᱠᱤᱪᱷᱩ ᱠᱟᱛᱷᱟ ᱨᱚᱲᱚᱜᱚᱜᱼᱟ ᱦᱮᱸ᱾ ᱱᱚᱝᱠᱟ ᱱᱚᱝᱠᱟ ᱠᱟᱛᱮᱫ ᱟᱫᱚ ᱟᱭᱢᱟ ᱜᱚᱴᱟᱝ ᱜᱚᱢᱠᱮ ᱠᱚᱠᱚ ᱛᱟᱦᱮᱱᱟ᱾ ᱩᱱᱠᱩ ᱠᱚᱠᱚ ᱨᱚᱲᱟ᱾ ᱟᱨ ᱦᱚᱹ ᱠᱤᱪᱩ ᱜᱟᱱ ᱪᱷᱟᱛᱤᱠ ᱜᱚᱢᱠᱮ ᱠᱚ ᱦᱚᱸᱼᱼᱼᱼᱼ ᱦᱚᱦᱚ ᱟᱠᱚ ᱦᱩᱭᱩᱜᱼᱟ ᱡᱮ ᱱᱚᱝᱠᱟ ᱞᱮ ᱢᱟᱱᱟᱣᱫᱟ ᱫᱮᱞᱟ ᱡᱟᱦᱟᱸ ᱱᱤᱛᱚᱜ ᱯᱚᱛᱼᱼᱼ ᱠᱚᱨᱮ ᱢᱮᱱᱟᱜ ᱠᱚᱣᱟ ᱟᱨᱠᱤᱼᱼᱼᱼ
ᱦᱳᱭ ᱨᱤᱥᱤᱭᱟᱹ ᱢᱤᱥᱤᱭᱟ ᱡᱟᱦᱟᱸᱭ ᱠᱚᱠᱚ ᱦᱩᱭᱱᱟ ᱩᱱᱠᱩ ᱠᱚᱦᱚᱸ ᱦᱚᱦᱚ ᱟᱠᱚ ᱦᱩᱭᱜᱼᱟᱼᱼ
ᱟᱪᱪᱷᱟ ᱮᱱᱮᱡ ᱥᱮᱨᱮ ᱫᱚ ᱛᱟᱦᱮᱱᱟᱼᱼᱼ
ᱟᱫᱚ ᱮᱱᱮᱡ ᱥᱮᱨᱮᱧ ᱫᱚ ᱢᱩᱪᱟᱹᱫ ᱨᱮ ᱮᱱᱮᱡ ᱥᱮᱨᱮᱧᱟ᱾ ᱦᱩᱭᱩᱜᱼᱟ ᱚᱱᱮ ᱦᱳᱭᱳᱭᱮᱡᱼᱼᱼ ᱟᱸ ᱡᱮ ᱦᱩᱞ ᱵᱟᱨᱮᱛᱮ ᱠᱟᱹᱴᱤᱡ ᱮᱱᱮᱡ ᱥᱮᱨᱮᱧ ᱦᱩᱭᱩᱜᱼᱟ ᱤᱱᱟᱹ ᱯᱚᱨᱮ ᱛᱚᱼᱼᱼ ᱴᱩᱠ ᱴᱟᱠ ᱞᱟᱜᱽᱬᱮ ᱮᱱᱮᱡ ᱦᱩᱭᱩᱜᱼᱟ᱾ ᱛᱩᱢᱫᱟᱜ ᱴᱟᱢᱟᱠᱟᱛᱮᱫ ᱟᱨ ᱯᱚᱨᱚᱵᱽ ᱫᱚ ᱵᱟᱝᱞᱮ ᱮᱱᱮᱡ ᱦᱚᱪᱚ ᱟᱠᱚᱣᱟ᱾
ᱮᱱᱠᱟ ᱜᱮᱞᱮ ᱤᱭᱟᱹᱭᱟ ᱟᱞᱮ ᱦᱚᱸ ᱛᱩᱢᱫᱟᱜ ᱴᱟᱢᱟᱠ ᱛᱮ ᱥᱚᱢᱟᱡᱽ ᱨᱮᱱᱟᱜ ᱠᱚᱜᱮᱼᱼ
ᱦᱳᱭ ᱦᱳᱭ
ᱚᱱᱠᱟ ᱤᱭᱟᱹ ᱦᱚᱲ ᱦᱚᱸᱠᱚ ᱦᱤᱡᱩᱜᱼᱟ ᱵᱟᱝ ᱮᱱᱮᱡ ᱥᱮᱨᱮᱧ ᱨᱮᱦᱚᱸ ᱢᱟᱱᱮᱼᱼ
ᱟᱫᱚ ᱜᱚᱢᱠᱮ ᱚᱱᱛᱮ ᱫᱚ ᱡᱮᱢᱚᱱ ᱟᱞᱮ ᱱᱚᱛᱮ ᱫᱚᱼᱼ
ᱦᱮᱸ
ᱵᱟᱯᱞᱟ ᱠᱚᱨᱮ ᱦᱚᱸ ᱟᱞᱮ ᱫᱚ ᱰᱤᱡᱮ ᱫᱚ ᱵᱟᱞᱮ ᱵᱟᱡᱟᱣ ᱦᱚᱪᱚᱣᱟᱠᱚᱣᱟ ᱛᱤᱱ ᱜᱷᱟᱹᱲᱤᱡ ᱵᱟᱯᱞᱟ ᱦᱩᱭᱩᱜᱼᱟ ᱢᱚᱬᱮ ᱦᱚᱲ ᱠᱚᱠᱚᱼᱼᱼ ᱛᱟᱦᱮᱱᱟ ᱩᱱ ᱜᱷᱟᱨᱤᱡ ᱫᱚ ᱛᱩᱢᱫᱟᱜ ᱴᱟᱢᱟᱠᱼᱼᱼ
ᱦᱮᱸ ᱚᱱᱠᱟᱜᱮ ᱢᱟᱱᱮ ᱵᱷᱟᱜᱤ ᱦᱩᱭᱩᱜ ᱠᱟᱱᱟ᱾
ᱦᱳᱭ